ᱡᱚᱦᱟᱨ ᱜᱚᱢ
ᱤᱱᱠᱟᱹ ᱦᱮᱸ ᱡᱚᱦᱟᱨ ᱜᱮ ᱾
ᱱᱟᱯᱟᱭ ᱵᱟᱲᱟ ᱜᱮᱥᱮ ᱦᱚᱲᱢᱚ ᱡᱤᱣᱤ ᱠᱚᱫᱚ?
ᱫᱤ ᱥᱤᱛᱩᱝ ᱨᱮ ᱱᱟᱯᱟᱭ ᱵᱟᱲᱟ ᱫᱚ ᱵᱟᱝ ᱮᱠᱮᱵᱟᱨᱮ
ᱦᱚᱭ ᱦᱤᱸᱥᱤᱫ ᱠᱚ ᱱᱟᱯᱟᱭ ᱵᱟᱲᱟ ᱜᱮ ᱛᱟᱦᱮ ᱞᱮᱱᱟ ᱛᱚ?
ᱛᱮᱦᱮᱧ ᱫᱚ ᱚᱲᱟᱜ ᱠᱚᱨᱮ ᱫᱚ ᱱᱟᱯᱟᱭ ᱵᱟᱲᱟᱜᱮ ᱢᱮᱱᱟᱜ ᱞᱮᱭᱟ ᱾
ᱟᱨ ᱦᱚᱭ ᱦᱤᱥᱤᱫ ᱠᱚᱫᱚ ᱫᱚᱢᱮ ᱞᱚᱞᱚ ᱥᱮ ᱪᱮᱫ ᱞᱮᱠᱟ?
ᱦᱮᱸ ᱫᱚᱢᱮ ᱞᱚᱞᱚ ᱦᱚᱭ ᱦᱤᱥᱤᱫ ᱠᱚ ᱮᱠᱮᱵᱟᱨᱮ ᱾
ᱟᱪᱷᱟ ᱱᱟᱦᱟᱜ ᱢᱟ ᱧᱮᱞᱚᱜ ᱠᱟᱱᱟ ᱜᱚᱢᱠᱮ ᱟᱵᱚᱣᱟᱜ ᱥᱚᱢᱟᱡᱽ ᱨᱮᱱᱟᱜ ᱯᱚᱨᱤᱠᱟᱴᱷᱟᱢᱩ ᱟᱫᱚ ᱪᱮᱫ ᱞᱮᱠᱟ ᱢᱟᱥᱮ ᱱᱚᱣᱟᱨᱮ ᱡᱟᱦᱟᱸ ᱞᱮᱠᱟ ᱚᱱᱠᱟ ᱵᱚᱱᱚᱫᱚᱞ ᱥᱮ ᱟᱹᱨᱩ ᱯᱷᱮᱨᱟᱣ ᱞᱮᱠᱟᱱᱟᱜ ᱠᱟᱛᱷᱟ ᱦᱤᱡᱩᱜ ᱠᱟᱱᱟ ᱠᱤ ᱱᱟᱦᱟᱜ ᱚᱠᱟ ᱞᱮᱠᱟ ᱢᱩᱦᱤᱢ ᱵᱮᱲᱟ ᱨᱮ ᱢᱮᱱᱟᱜ ᱵᱚᱱᱟ ᱢᱮᱱ ᱛᱮᱢ ᱢᱚᱱᱮᱭᱟ ᱱᱟᱥᱮ ᱱᱟᱥᱮ ᱧᱚᱜ
ᱦᱮᱸ ᱟᱵᱚ ᱥᱟᱶᱛᱟ ᱨᱮᱱᱟᱜ ᱠᱤᱪᱷᱩ ᱟᱹᱱ ᱟᱹᱨᱤ ᱠᱚᱫᱚ ᱡᱮᱢᱚᱱ ᱟᱹᱨᱩ ᱯᱷᱮᱨᱟᱣ ᱟᱠᱟᱱ ᱜᱮᱭᱟ, ᱡᱮᱢᱚᱱ ᱵᱚᱱ ᱧᱮᱞ ᱧᱟᱢᱟ ᱵᱟᱯᱞᱟ ᱵᱟᱯᱞᱟ ᱡᱮᱢᱚᱱ ᱞᱟᱦᱟ ᱛᱮᱫᱚ ᱟ ᱢᱤᱫ ᱫᱤᱱ ᱥᱮᱱ ᱛᱟᱦᱮᱸ ᱠᱟᱛᱮᱫ ᱵᱟᱯᱞᱟᱜ ᱢᱮ ᱾ ᱮᱠᱮᱵᱟᱨᱮ ᱛᱟᱨᱯᱚᱨᱮ ᱫᱚᱥᱟᱨ ᱦᱤᱞᱳᱜ ᱮᱢ ᱦᱤᱡᱩᱜᱼᱟ ᱾ ᱱᱮᱛᱟᱨ ᱫᱚ ᱢᱤᱫ ᱫᱤᱱ ᱛᱮᱵᱚᱱ ᱵᱟᱯᱞᱟ ᱠᱟᱛᱮᱫ ᱵᱚᱱ ᱦᱤᱡᱩᱜ ᱠᱟᱱᱟ ᱾ ᱟᱨ ᱥᱟᱶᱛᱮ ᱵᱚᱱ ᱧᱮᱞᱟ, ᱟᱨᱦᱚᱸ ᱵᱚᱫᱚᱞ ᱟᱠᱟᱱᱟ, ᱡᱟᱦᱟᱸ ᱫᱚ ᱱᱤᱭᱟᱹ ᱤᱭᱟᱹ ᱤᱛᱩᱫ ᱥᱤᱸᱫᱩᱨ ᱡᱳᱨᱛᱮ ᱤᱛᱩᱫ ᱥᱤᱸᱫᱩᱨ ᱱᱚᱣᱟ ᱠᱚᱫᱚ ᱵᱚᱱ ᱵᱟᱹᱜᱤᱣ ᱟᱠᱟᱫᱟ ᱾ ᱱᱚᱜᱼᱱᱟ ᱠᱚᱦᱚᱸ ᱵᱚᱫᱚᱞ ᱞᱟᱹᱠᱛᱤ ᱠᱟᱱ ᱛᱟᱵᱚᱱᱟ ᱾ ᱟᱨᱚ ᱵᱚᱫᱚᱞ ᱞᱮᱠᱟᱱᱟᱜ ᱦᱚᱸ ᱟᱨᱚ ᱟᱭᱢᱟ ᱜᱮ ᱢᱮᱧᱟᱜᱼᱟ ᱾
ᱥᱮᱫᱟᱭ ᱚᱠᱛᱚ ᱵᱟᱝᱢᱟ ᱠᱟᱛᱷᱟ ᱠᱚ ᱢᱮᱱᱟ ᱜᱚᱢᱠᱮ ᱦᱟᱯᱲᱟᱢ ᱠᱚ ᱟᱞᱮ ᱥᱮᱱ ᱢᱟ ᱢᱤᱫ ᱦᱟᱯᱛᱟ ᱢᱤᱫ ᱪᱟᱸᱫᱚ ᱵᱷᱚᱨᱤᱭᱟᱜ ᱦᱚᱸᱠᱚ ᱵᱟᱯᱞᱟᱜ ᱠᱟᱱ ᱛᱟᱦᱮᱸᱫ ᱛᱮᱦᱮᱸᱱ ᱡᱩᱫᱤ ᱥᱟᱹᱜᱩᱱ ᱵᱟᱯᱞᱟ ᱦᱩᱭᱱᱟ ᱥᱮᱠᱚ ᱵᱤᱫᱟᱭ ᱠᱟᱫ ᱠᱤᱱᱟᱹ ᱛᱟᱦᱞᱮ ᱥᱮ ᱯᱮ ᱯᱩᱱ ᱢᱟᱦᱟ ᱯᱚᱨᱮ ᱟᱨᱦᱚᱸ ᱟᱹᱜᱩ ᱨᱩᱣᱟᱹᱲ ᱠᱚ ᱪᱟᱞᱟᱜᱼᱟ ᱾ ᱩᱱᱠᱤᱱ ᱟᱹᱜᱩ ᱨᱩᱣᱟᱹᱲ ᱯᱚᱨᱮ ᱟᱨᱦᱚ ᱚᱱᱟ ᱯᱟᱦᱴᱟ ᱨᱮᱱ ᱠᱩᱲᱤ ᱯᱟᱴᱟ ᱨᱤᱱ ᱱᱚᱛᱮ ᱟᱨᱦᱚᱸ ᱢᱤᱫ ᱦᱟᱴ ᱯᱚᱨᱮ ᱠᱚ ᱦᱤᱡᱩᱜᱼᱟ, ᱱᱚᱝᱠᱟ ᱞᱮᱠᱟ ᱦᱩᱭᱩᱜ ᱠᱟᱱ ᱛᱟᱦᱮᱸᱫ, ᱢᱮᱱᱠᱷᱟᱱ ᱱᱟᱦᱟᱜ ᱢᱟ ᱵᱚᱱᱚᱫᱚᱞ ᱢᱟ ᱧᱮᱞ ᱧᱟᱢᱚᱜ ᱠᱟᱱ ᱜᱮᱭᱟ, ᱪᱮᱫᱟᱜ ᱥᱮ ᱛᱮᱦᱮᱧ ᱢᱟᱱᱮ ᱯᱮ ᱢᱟᱦᱟ ᱵᱟᱝ ᱢᱚᱬᱮ ᱢᱟᱦᱟ ᱞᱟᱦᱟ ᱨᱮᱱᱟᱜ ᱜᱤᱨᱟ ᱠᱚ ᱛᱚᱞ ᱠᱮᱫ ᱠᱷᱟᱱ, ᱜᱟᱯᱟ ᱪᱷᱟᱢᱰᱟ ᱠᱷᱟᱱ ᱚᱱᱟ ᱪᱷᱟᱢᱰᱟ ᱱᱤᱫᱟᱹ ᱨᱮᱜᱮ ᱟᱫᱚ ᱠᱚ ᱵᱤᱫᱟᱭ ᱠᱮᱫ ᱠᱤᱱᱟ ᱵᱟᱹᱦᱩ ᱡᱟᱶᱟᱭ ᱾ ᱚᱱᱟ ᱤᱫᱤ ᱛᱟᱨᱟ ᱤᱱᱟᱹᱜ ᱧᱤᱫᱟᱹ ᱦᱤᱞᱳᱜ ᱜᱮ ᱟᱵᱟᱨ ᱱᱩᱠᱩ ᱠᱩᱲᱤ ᱯᱟᱦᱟᱴᱟ ᱟᱹᱜᱩ ᱨᱩᱣᱟᱹᱲ ᱠᱚ ᱪᱟᱞᱟᱜᱼᱟ, ᱟᱨ ᱠᱚ ᱟᱹᱜᱩ ᱨᱩᱣᱟᱹᱲ ᱠᱮᱫ ᱠᱤᱱᱟ ᱾ ᱟᱨ ᱤᱱᱟᱹ ᱦᱤᱞᱳᱜ ᱞᱟᱜᱟ ᱞᱟᱜᱤ ᱜᱮ ᱟᱨᱚ ᱠᱚᱲᱟ ᱯᱟᱦᱴᱟ ᱠᱚ ᱦᱮᱡ ᱱᱟ, ᱚᱱᱟᱛᱮ ᱥᱮᱫᱟᱭ ᱠᱷᱚᱱ ᱱᱤᱛᱚᱜ ᱵᱚᱱᱚᱫᱚᱞ ᱟᱭᱢᱟ ᱵᱚᱱᱚᱫᱚᱞ ᱠᱟᱱᱟ ᱟᱨ ᱪᱮᱫ ᱟᱨ ᱵᱚᱱᱚᱫᱚᱞ ᱨᱮᱱᱟᱜ ᱦᱚᱸ ᱞᱟᱹᱠᱛᱤᱜ ᱠᱟᱱᱟ ᱾ ᱥᱮᱫᱟᱭ ᱚᱠᱛᱚ ᱨᱮᱢᱟ ᱦᱚᱸ ᱦᱟᱯᱲᱟᱢ ᱠᱚ ᱚᱱᱠᱟ ᱞᱮᱠᱟ ᱢᱟᱱᱮ ᱵᱤᱥ ᱵᱟᱭᱤᱥ ᱵᱚᱪᱷᱚᱨ ᱯᱚᱨᱮ ᱦᱚᱸ ᱟᱠᱚᱣᱟᱜ ᱥᱟᱹᱜᱩᱱ ᱠᱟᱹᱢᱤ ᱦᱚᱨᱟ ᱠᱚᱠᱚ ᱯᱟᱨᱚᱢᱮᱫ ᱛᱟᱦᱮᱸᱫ ᱢᱮᱱᱠᱷᱟᱱ ᱱᱟᱦᱟᱜ ᱫᱚ ᱧᱮᱞ ᱧᱟᱢᱚᱜ ᱠᱟᱱᱟ, ᱟᱹᱜᱩ ᱜᱚᱥᱚ ᱛᱟᱭᱚᱢ ᱠᱚᱸᱰᱮᱞ ᱧᱟᱯᱟᱢ ᱵᱟᱯᱞᱟ ᱦᱩᱭᱩᱜᱼᱟᱨ ᱱᱚᱝᱠᱟ ᱤᱛᱩᱫ ᱥᱤᱸᱫᱩᱨ ᱦᱳᱭᱳᱜ, ᱱᱟᱦᱟᱜ ᱨᱮᱱᱟᱜ ᱵᱟᱯᱞᱟ ᱠᱚᱢᱟ ᱧᱮᱞ ᱧᱟᱢᱚᱜ ᱠᱟᱱᱟ ᱟᱹᱜᱩ ᱠᱟᱛᱮᱫ ᱢᱤᱫᱵᱟᱨ ᱥᱮᱨᱢᱟ ᱵᱷᱤᱛᱤᱨ ᱨᱮᱜᱮ ᱠᱚ ᱯᱟᱨᱚᱢ ᱫᱟ ᱾ ᱥᱮᱫᱟᱭ ᱫᱚ ᱩᱱ ᱚᱠᱛᱚ ᱨᱮ ᱫᱚ ᱜᱤᱫᱽᱨᱟᱹ ᱠᱚᱣᱟᱜ ᱥᱟᱶ ᱥᱟᱶᱛᱮ ᱟᱯᱟᱛ ᱮᱸᱜᱟᱛ ᱠᱚᱣᱟᱜ ᱦᱚᱸ ᱢᱤᱫ ᱛᱮᱜᱮ ᱠᱚ ᱯᱟᱨᱚᱢ ᱛᱟᱦᱮᱸ, ᱚᱱᱠᱟ ᱦᱚᱸ ᱦᱟᱯᱲᱟᱢ ᱠᱚ, ᱥᱮ ᱱᱩᱠᱩ ᱡᱟᱦᱟᱸᱭ ᱢᱮᱱᱟᱜ ᱠᱚᱣᱟ ᱫᱩᱫᱩ ᱵᱟ ᱫᱩᱫᱩ ᱟᱭᱳ ᱛᱟᱠᱚ ᱱᱩᱠᱩ ᱚᱠᱟ ᱞᱮᱠᱟ ᱠᱚ ᱞᱟᱹᱭᱮᱫ ᱛᱟᱦᱮᱸ, ᱢᱮᱱᱠᱷᱟᱱ ᱟᱯᱮ ᱥᱮᱱ ᱫᱚ ᱚᱠᱟ ᱞᱮᱠᱟ ᱱᱮᱛᱟᱨ ᱚᱱᱠᱟ ᱟᱹᱨᱩ ᱯᱷᱮᱨᱟᱣ ᱠᱟᱱᱟ ᱥᱮ ᱚᱱᱠᱟ ᱞᱮᱠᱟ ᱜᱮ ᱟᱱ ᱟᱹᱨᱤ ᱛᱚᱞ ᱨᱟᱹᱞ ᱢᱮᱱᱟᱜ-ᱟ ᱱᱤᱛ ᱨᱮᱦᱚᱸ ᱾
ᱟᱸᱧ ᱟᱞᱮ ᱥᱮᱫ ᱦᱚᱸ ᱟᱹᱨᱩᱯᱷᱮᱨᱟᱣ ᱟᱠᱟᱱ ᱜᱮᱭᱟ ᱾ ᱛᱚᱵᱮ ᱱᱮᱛᱟᱨᱨ ᱠᱤᱪᱷᱩ ᱠᱤᱪᱷᱩ ᱠᱚᱫᱚ ᱚᱱᱟ ᱡᱟᱦᱟᱸ ᱤ-ᱤᱫᱤ ᱜᱚᱥᱚ ᱵᱟᱯᱞᱟ ᱱᱚᱣᱟ ᱠᱚᱦᱚᱸ ᱠᱤᱪᱷᱩ ᱠᱤᱪᱷᱩ ᱫᱚ ᱪᱚᱞ ᱫᱚ ᱢᱮᱱᱟᱜ ᱜᱮᱭᱟ ᱾ ᱛᱚᱵᱮ ᱢᱮᱱᱠᱷᱟᱱ, ᱠᱩᱲᱤ ᱯᱟᱦᱴᱟ ᱠᱚ ᱵᱟᱝ ᱠᱚ ᱨᱮᱵᱮᱱᱟ ᱤᱫᱤ ᱜᱚᱥᱚ ᱫᱚ ᱾ ᱡᱟᱦᱟᱸ ᱞᱮᱠᱟ ᱨᱮᱸᱜᱮᱡ ᱠᱟᱱ ᱛᱮᱛᱟᱝ ᱠᱟᱱ ᱢᱟᱱᱮ ᱵᱟᱯᱞᱟ ᱟᱭᱠᱮ ᱮᱠᱮᱵᱟᱨᱮ ᱾
ᱵᱷᱟᱦ-ᱵᱷᱟᱠᱹᱩᱨ
ᱡᱮ ᱞ, ᱚᱱᱟ ᱦᱚᱸ ᱱᱮᱛᱟᱨ ᱫᱚ ᱵᱟᱹᱭ ᱵᱟᱹᱭ ᱛᱮᱫᱚ ᱵᱚᱱᱫᱚ ᱠᱟᱱᱟ ᱾ ᱱᱮᱛᱟᱨ ᱫᱚ ᱡᱚᱢᱚᱱ ᱚᱱᱟ ᱜᱟᱹᱰᱤ ᱜᱷᱚᱲᱟ ᱠᱚᱦᱚ ᱵᱚᱱ ᱵᱮ ᱵᱮᱣᱦᱟᱨ ᱮᱫᱟ ᱰᱟᱝᱨᱟ ᱜᱟᱹᱰᱤ ᱛᱮ ᱦᱟᱸᱜ ᱵᱟᱨ ᱯᱮ ᱫᱤᱱ ᱫᱷᱚᱨᱮ ᱵᱟᱯᱞᱟ ᱪᱟᱞᱟᱜ ᱢᱮ ᱟᱨ ᱜᱟᱹᱰᱤ ᱜᱷᱚᱲᱟ ᱛᱮᱠᱷᱟᱱ ᱢᱤᱫ ᱫᱤᱱ ᱛᱮᱢ ᱥᱮᱱ ᱦᱤᱡᱩ-ᱟ ᱾
ᱦᱚᱴᱚᱲ-ᱴᱷᱚᱲ ᱾
ᱟᱭᱢᱟ ᱜᱮ ᱵᱚᱫᱚᱞ ᱟᱠᱟᱱᱟ ᱮᱠᱮ ᱵᱟᱨᱮ ᱾
ᱟᱨ ᱚᱱᱛᱮ ᱫᱚ ᱪᱮᱫ ᱞᱮᱠᱟ ᱜᱚᱢᱠᱮ ᱛᱟᱦᱞᱮ ᱵᱚᱫᱚᱞ ᱢᱟ ᱵᱚᱫᱚᱞ ᱟᱠᱟᱱ ᱜᱮᱭᱟ? ᱛᱚ ᱪᱮᱫᱞᱮᱠᱟ ᱨᱟᱦᱤ ᱪᱟᱹᱣ ᱰᱟᱹᱞ ᱠᱚ ᱨᱮᱱᱟᱜ ᱵᱮᱵᱷᱟᱨ ᱠᱚᱫᱚ ᱪᱚᱞ ᱪᱮᱫ ᱞᱮᱠᱟ ᱟᱯᱮ ᱥᱮᱱ?
ᱱᱮᱛᱟᱨ ᱫᱚ ᱨᱟᱦᱤ ᱪᱟᱹᱣᱰᱟᱹᱞ ᱠᱚᱫᱚ ᱧᱮᱞ ᱞᱮᱠᱟ ᱫᱚ ᱵᱟᱹᱱᱩᱜᱼᱟ ᱾ ᱤᱭᱟᱹ ᱟᱸᱜ-ᱩᱸᱜ ᱱᱮᱛᱟᱨ ᱫᱚ ᱨᱟᱦᱤ ᱪᱟᱹᱣᱰᱟᱹᱞ ᱰᱟᱝᱨᱟ ᱜᱟᱹᱰᱤ ᱥᱟᱜᱟᱲ ᱜᱟᱹᱰᱤ ᱚᱱᱟ ᱠᱚᱫᱚ ᱱᱮᱛᱟ ᱛᱚᱵᱷ ᱵᱟᱹᱱᱩᱜᱼᱟ ᱱᱮᱛᱟᱨ ᱫᱚ ᱡᱚᱛᱚ ᱚᱱᱟ ᱩᱸ-ᱩᱸᱩᱸᱵ ᱾
ᱜᱚᱲ-ᱜᱚᱲ-ᱦᱚᱲ-ᱵᱚᱲ ᱾
ᱩᱸ-ᱩᱸᱜᱟᱹᱰᱤ ᱠᱚᱛᱮᱜᱮ ᱩᱸ-ᱩᱸ ᱵᱟ- ᱵᱟᱯᱞᱟᱭ ᱠᱚ ᱪᱟᱞᱟᱜ ᱦᱩᱭᱩᱜ ᱠᱟᱱᱟ ᱮᱠᱮ ᱵᱟᱨᱮ ᱚᱱᱟ ᱨᱟᱦᱤ ᱪᱟᱹᱣ ᱰᱟᱹᱞ ᱱᱮᱛᱟᱨ ᱫᱚ ᱚᱱᱟᱫᱚ ᱩᱸᱦ ᱵᱟᱱᱩᱜᱼᱟ ᱾
ᱨᱟᱦᱤ ᱪᱟᱰ-ᱼ ᱨᱟᱦᱤ ᱪᱟᱹᱣ ᱰᱟᱹᱞ ᱡᱩᱫᱤ ᱟᱛᱩ ᱚᱲᱟᱜ ᱨᱮ ᱵᱟᱱᱩᱜᱼᱟ ᱛᱟᱦᱞᱮ ᱵᱮᱵᱷᱟᱨ ᱵᱟᱱᱩᱜ ᱠᱷᱟᱱ ᱪᱮᱫ ᱞᱮᱠᱟ? ᱡᱟᱦᱟᱸᱭ ᱚᱲᱟᱜ ᱠᱚᱨᱮ ᱱᱚᱝᱠᱟ ᱞᱮᱠᱟ ᱫᱚᱦᱚ ᱚ ᱨᱮ ᱦᱚᱸ ᱵᱟᱱᱩᱜᱼᱟ, ᱡᱮ ᱵᱟᱝ ᱠᱚ ᱵᱮᱵᱷᱟᱨ? ᱛᱟᱦᱚᱞᱮ ᱚᱱᱟ ᱡᱤᱱᱤᱥ ᱵᱟᱱᱩᱜᱼᱟ ᱱᱟᱦᱟᱜ ᱚᱠᱛᱚ ᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱢᱟ ᱧᱮᱞ ᱜᱮ ᱵᱟᱝ ᱠᱚ ᱧᱮᱞ ᱟᱠᱟᱫᱟ ᱨᱟᱦᱤ ᱪᱟᱹᱣ ᱰᱟᱹᱞ ᱛᱟᱦᱞᱮ ᱩᱱᱠᱩ ᱵᱚᱱ ᱩᱫᱩᱜ ᱫᱟᱲᱮᱭᱟ ᱠᱚᱣᱟ ᱚᱱᱠᱟ ᱞᱮᱠᱟ ᱦᱚᱸ ᱵᱟᱹᱱᱩᱜᱼᱟ ᱥᱮ ᱪᱮᱫ ᱫᱚᱦᱚ ᱜᱤᱲᱤ ᱡᱮ ᱱᱚᱣᱟ ᱨᱟᱦᱤ ᱱᱚᱣᱟ ᱫᱚ ᱪᱟᱹᱣ ᱰᱟᱹᱞ ᱱᱚᱣᱟ ᱫᱚ ᱱᱚᱝᱠᱟ ᱠᱚ ᱢᱮᱱᱮᱜ ᱾
ᱵᱟᱱᱩᱜᱼᱟ ᱤᱧᱦᱚᱸ ᱵᱟᱹᱧ ᱧᱮᱞ ᱛᱤᱭᱳᱜ ᱟᱠᱟᱫᱟ ᱮᱠᱮᱵᱟᱨᱮ ᱾ ᱩᱸ-ᱱ-ᱱᱧ ᱧᱮᱞ ᱛᱮᱭᱟᱜ ᱞᱮᱠᱟ ᱱᱟᱜ ᱦᱚᱸ ᱵᱟᱱᱩᱜᱼᱟ ᱮᱠᱮᱵᱟᱨᱮ ᱾ ᱰᱷᱮ-ᱠᱚᱡ ᱾
ᱟᱪᱪᱷᱟ ᱚᱱᱟ ᱢᱟ ᱦᱩᱭ ᱮᱱᱟ ᱜᱚᱝᱠᱮ ᱾ ᱟᱵᱚᱣᱟᱜ ᱥᱚᱢᱟᱡᱽ ᱨᱮᱱᱟᱜ ᱜᱮ ᱥᱮᱫᱟᱭ ᱚᱠᱛᱚ ᱚᱱᱠᱟ ᱞᱮᱠᱟ ᱢᱟ ᱤᱞᱮᱠᱴᱨᱚᱱᱤᱠ ᱡᱤᱱᱤᱥ ᱵᱟᱝ ᱛᱟᱦᱮᱸ ᱠᱟᱱᱟ ᱾ ᱱᱟᱦᱟᱜ ᱤᱞᱮᱠᱴᱨᱚᱱᱤᱠ ᱛᱟᱦᱞᱮ ᱰᱷᱤᱝᱠᱤ ᱠᱚ ᱢᱮᱱᱟᱜ-ᱟ ᱥᱮ ᱵᱟᱝ? ᱰᱷᱤᱝᱠᱤ ᱨᱮᱱᱟᱜ ᱵᱮᱵᱷᱟᱨ ᱠᱚ ᱟᱯᱮ ᱥᱮᱱ
ᱰᱷᱤᱝᱠᱤ ᱢᱤᱫ ᱴᱮᱱ ᱵᱟᱨᱭᱟ ᱫᱚ ᱢᱮᱱᱟᱜ ᱜᱮᱭᱟ ᱮᱠᱷᱚᱱᱳ, ᱱᱚᱣᱟ ᱫᱚ ᱫᱚᱦᱚ ᱟᱠᱟᱫ ᱜᱮᱭᱟ ᱠᱚ ᱾ ᱰᱷᱤᱝᱠᱤ ᱠᱚ, ᱟᱫᱚ ᱰᱷᱤᱝᱠᱤ ᱨᱮᱱᱟᱜ ᱡᱟᱦᱟ ᱦᱩᱲᱩ ᱦᱩᱲᱩ ᱨᱮᱱᱟᱜ ᱡᱟᱦᱟ ᱥᱤᱵᱤᱞ ᱚᱱᱟ ᱫᱚ ᱚᱱᱟ ᱢᱮᱥᱤᱱ ᱨᱮ ᱞᱟᱹᱦᱩᱫ ᱠᱟᱛᱮᱫ ᱫᱚ ᱥᱤᱵᱤᱞ ᱫᱚ ᱵᱟᱝ ᱧᱟᱢᱚᱜᱼᱟ ᱾ ᱟᱫᱚ ᱚᱱᱟ ᱯᱚᱨᱚᱵᱽ ᱯᱩᱱᱟᱹᱭ ᱠᱚ ᱞᱟᱹᱜᱤᱫ ᱫᱚ ᱚᱱᱟ ᱰᱷᱤᱝᱠᱤ ᱫᱚ ᱵᱮᱣᱦᱟᱨ ᱢᱮᱱᱟᱜ ᱜᱮᱭᱟ, ᱡᱮᱢᱚᱱ ᱥᱚᱦᱨᱟᱭ ᱠᱚᱨᱮ ᱾ ᱵᱟᱦᱟ ᱠᱚᱨᱮ ᱩᱱ ᱫᱚ ᱚᱱᱟ ᱰᱷᱤᱝᱠᱤ ᱦᱚᱞᱚᱝ ᱪᱷᱟᱲᱟ ᱛᱚ ᱵᱟᱝ ᱜᱟᱱᱚᱜᱼᱟ ᱾ ᱟᱫᱚ ᱚᱱᱟ ᱦᱚᱛᱮᱡ ᱛᱮ ᱰᱷᱤᱝᱠᱤ ᱦᱚ ᱦᱚᱞᱚᱝ ᱰᱷᱤᱝᱠᱤ ᱫᱚ ᱢᱮᱱᱟᱜ ᱜᱮᱭᱟ ᱾
ᱟᱨ ᱚᱱᱟ ᱞᱮᱠᱟ ᱱᱚᱣᱟ ᱢᱮᱥᱤᱱ ᱨᱮ ᱡᱟᱦᱟ ᱵᱚᱱ ᱨᱟᱹᱯᱩᱫᱟ ᱦᱩᱲᱩ, ᱚᱱᱟ ᱨᱮᱱᱟᱜ ᱥᱤᱵᱤᱞ ᱥᱚᱲᱚᱢ ᱟᱨ ᱟᱨ ᱱᱚᱣᱟ ᱰᱷᱤᱝᱠᱤ ᱞᱟᱹᱦᱩᱫ ᱵᱷᱮᱜᱟᱨ ᱜᱮᱭᱟ ᱾ ᱢᱟᱱᱮ ᱱᱚᱣᱟ ᱨᱮᱱᱟᱜ ᱥᱟᱸᱥ ᱥᱮ ᱱᱚᱣᱟ ᱨᱮᱱᱟᱜ ᱡᱚᱢ ᱨᱮᱱᱟᱜ ᱡᱟᱦᱟ ᱨᱟᱥ ᱥᱟ ᱢᱟᱱᱮ ᱡᱟᱦᱟ ᱞᱮᱠᱟ ᱵᱚᱱ ᱡᱚᱢᱟ ᱡᱟᱦᱟ ᱞᱮᱠᱟ ᱟᱴᱠᱟᱨᱚᱜᱼᱟ ᱟᱹᱰᱤ ᱥᱤᱵᱤᱞᱟ ᱾ ᱚᱱᱟ ᱨᱮᱱᱟᱜ ᱮᱢ ᱫᱟᱠᱟᱭᱟ ᱥᱮ ᱟᱝᱨᱟ ᱥᱮᱸᱜᱮᱞ ᱛᱮ ᱥᱮ ᱯᱟᱞᱦᱟ ᱠᱚᱛᱮ, ᱢᱟᱱᱮ ᱟᱹᱰᱤ ᱢᱚᱸᱡᱽ ᱥᱤᱵᱤᱞᱚᱜᱼᱟ ᱵᱟᱝ ᱫᱟᱠᱟ ᱩᱛᱩ ᱢᱟᱵᱚᱱ ᱤᱥᱤᱱᱮᱫ ᱜᱮᱭᱟ ᱾ ᱱᱤᱛ ᱯᱚᱨᱤᱥᱛᱷᱤᱛᱤ ᱚᱱᱩᱡᱟᱭᱤ ᱚᱠᱚᱭ ᱠᱚᱫᱚ ᱠᱟᱨᱮᱱ ᱛᱮ ᱚᱠᱚᱭ ᱫᱚ ᱠᱚᱭᱞᱟ ᱛᱮ ᱚᱠᱚᱭ ᱫᱚ ᱥᱟᱦᱟᱱ ᱥᱮᱸᱜᱮᱞ ᱛᱮ ᱢᱮᱱᱠᱷᱟᱱ ᱱᱚᱝᱠᱟ ᱰᱷᱤᱝᱠᱤ ᱞᱟᱹᱦᱩᱫᱟᱜ, ᱢᱟᱱᱮ ᱦᱚᱞᱚᱝ ᱦᱩᱭᱮᱱ ᱯᱤᱴᱷᱟᱹ ᱦᱩᱭᱮᱱ ᱫᱟᱠᱟ ᱩᱛᱩ ᱦᱮᱱ ᱡᱩᱫᱤ ᱥᱟᱦᱟᱱ ᱥᱮᱸᱜᱮᱞ ᱛᱮ ᱤᱥᱤᱱ ᱟᱵᱚᱱ ᱰᱷᱤᱝᱠᱤ ᱪᱟᱣᱞᱮ ᱛᱚ ᱟᱹᱰᱤ ᱢᱚᱸᱡᱽ ᱥᱤᱵᱤᱞ ᱥᱚᱲᱚᱢ ᱟᱴᱠᱟᱨᱚᱜᱼᱟ ᱾ ᱢᱮᱱᱠᱷᱟᱱ ᱱᱟᱦᱟᱜ ᱢᱟ ᱚᱱᱠᱟ ᱞᱮᱠᱟ ᱟᱞᱮ ᱥᱮᱫ ᱦᱚᱸ ᱢᱮᱱᱟᱜᱼᱟ ᱾ ᱟᱞᱮᱭᱟᱜ ᱜᱮ ᱛᱟᱦᱮᱸ ᱠᱟᱱᱟ ᱮᱠᱢᱟᱛᱨᱚ ᱨᱤᱥᱮᱱᱴ ᱵᱟᱹᱱᱩᱜᱼᱟ ᱛᱚ ᱟᱞᱮ ᱠᱷᱟᱱ ᱫᱚ ᱪᱚᱞ ᱱᱤᱛ ᱨᱮᱦᱚᱸ ᱟᱞᱮ ᱟᱹᱛᱩ ᱨᱮᱫᱚ ᱱᱚᱛᱮ ᱫᱚ ᱡᱚᱝᱜᱚᱞ ᱢᱚᱦᱚᱞ ᱱᱟᱠᱷᱟ ᱛᱚ ᱚᱱᱟ ᱨᱮᱱᱟᱜ ᱵᱮᱵᱷᱟᱨ ᱢᱮᱱᱟᱜ ᱜᱮᱭᱟ ᱾ ᱨᱟᱱ ᱢᱟ ᱦᱚᱲ ᱨᱮᱜᱮ ᱠᱚ ᱵᱮᱵᱷᱟᱨ ᱪᱮᱫᱟᱜ ᱥᱮ ᱚᱱᱠᱟ ᱟᱥᱟᱲ ᱥᱟᱱ ᱵᱚᱸᱜᱟ ᱦᱮᱡ ᱞᱮᱱᱠᱷᱟᱱ, ᱱᱚᱜᱼᱚᱭ ᱱᱚᱣᱟ ᱡᱷᱮᱸᱴ ᱵᱚᱸᱜᱟ ᱪᱟᱞᱟᱜ ᱠᱟᱱᱟ ᱦᱩᱲᱩ ᱠᱚᱠᱚ ᱚᱱᱠᱟ ᱤᱭᱟᱹ ᱠᱟᱜ ᱨᱮᱦᱚᱸ ᱢᱟᱱᱮ ᱥᱟᱹᱨᱡᱟᱹ ᱠᱟᱛᱮ ᱠᱚ ᱫᱚᱦᱚ ᱠᱟᱜ ᱞᱮᱠᱷᱟᱱ, ᱛᱤᱠᱤ ᱠᱟᱛᱮ ᱨᱚᱦᱚᱲ ᱠᱟᱛᱮ ᱠᱚ ᱫᱚᱦᱚ ᱠᱟᱜ ᱞᱮᱠᱷ ᱟᱱ ᱟᱫᱚ ᱚᱱᱮ ᱚᱱᱠᱟ ᱠᱟᱨᱮᱱᱴ ᱠᱚ, ᱤᱞᱮᱠᱴᱨᱚᱱᱤᱠ ᱡᱤᱱᱤᱥ ᱞᱟᱭᱤᱱ ᱠᱚ ᱵᱟᱝ ᱛᱟᱦᱮᱸ ᱞᱮᱱᱠᱷᱟᱱ ᱩᱱ ᱚᱠᱛᱚ ᱨᱮᱫᱚ ᱰᱷᱤᱝᱠᱤ ᱜᱮᱠᱚ ᱵᱮᱵᱚᱦᱟᱨᱟ ᱾ ᱟᱫᱚ ᱚᱱᱟᱛᱮ ᱟᱯᱮ ᱥᱮᱱ ᱫᱚ ᱪᱮᱫ ᱞᱮᱠᱟ? ᱚᱱᱟ ᱠᱚ ᱨᱮᱱᱟᱜ ᱪᱚᱞ ᱠᱚ ᱵᱮᱣᱦᱟᱨ ᱠᱚ ᱾ ᱟᱞᱮ ᱫᱚ ᱵᱚᱸᱜᱟ ᱵᱩᱨᱩ ᱵᱟᱦᱟ ᱥᱚᱦᱨᱟᱭ ᱢᱟᱜ ᱢᱚᱬᱮ ᱨᱮᱫᱚ ᱞᱮ ᱵᱮᱵᱚᱦᱟᱨ ᱜᱮᱭᱟ ᱾ ᱱᱚᱝᱠᱟ ᱦᱚᱸ ᱵᱤᱦᱟ ᱵᱟᱯᱞᱟ ᱪᱷᱟᱹᱴᱭᱟᱹᱨ ᱟᱞᱮ ᱫᱚ ᱚᱱᱟ ᱫᱚ ᱵᱮᱥᱤ ᱜᱮ ᱱᱚᱣᱟ ᱠᱚ ᱨᱮᱞᱮ ᱵᱮᱵᱦᱟᱨ ᱮᱫᱟ ᱾
ᱟᱞᱮ ᱠᱚᱨᱮ ᱫᱚ ᱱᱤᱛᱚᱝ ᱫᱚ ᱮᱠ ᱮᱠᱟᱞ ᱜᱮ ᱵᱟᱝ ᱧᱮᱞᱚᱜ ᱠᱟᱱᱟ ᱾ ᱮᱠᱢᱟᱛᱨᱚ ᱚᱱᱟ ᱵᱤᱦᱟᱹ ᱵᱟᱯᱞᱟ ᱚᱱᱟ ᱵᱟᱦᱟ ᱥᱚᱦᱨᱟᱭ ᱠᱚᱨᱮ ᱠᱚᱜᱮ ᱧᱮᱞᱚᱜ ᱠᱟᱱᱟ ᱵᱷᱟᱸᱰᱟᱱ ᱠᱚᱨᱮ ᱜᱮ ᱾ ᱱᱚᱝᱠᱟ ᱮᱢᱱᱤ ᱠᱚᱨᱮ ᱫᱚ ᱟᱞᱮ ᱫᱚ ᱡᱚᱛᱚ ᱚᱱᱟ ᱴᱤᱢ ᱴᱩᱠᱩᱡ ᱠᱚᱨᱮ ᱜᱮᱞᱮ ᱫᱟᱠᱟᱭᱟ ᱾ ᱟᱨ ᱚᱱᱟ ᱠᱟᱴᱷ ᱥᱮᱸᱜᱮᱞ ᱠᱚᱜᱮ ᱞᱮ ᱵᱮᱵᱚᱦᱟᱨᱟ ᱾ ᱜᱮᱥ ᱠᱚᱫᱚ ᱵᱮᱵᱦᱟᱨ ᱫᱚ ᱵᱟᱹᱱᱩᱜ ᱛᱟᱞᱮᱭᱟ ᱾
ᱵᱟᱝ ᱟᱫᱚ ᱱᱤᱛᱚᱜ ᱢᱟ ᱚᱱᱠᱟ ᱞᱮᱠᱟ ᱢᱚᱰᱟᱨᱱᱚᱜ ᱠᱟᱱᱟ ᱥᱮ ᱱᱟᱦᱟᱜ ᱚᱠ ᱚᱠᱛᱚ ᱨᱮᱫᱚ ᱥᱟᱦᱟᱱ ᱥᱮᱸᱜᱮᱞ ᱠᱚᱛᱮ ᱫᱚ ᱵᱟᱝ ᱠᱚ ᱤᱥᱤᱱ ᱞᱟᱹᱜᱤᱫᱚᱜ ᱠᱟᱱᱟ ᱾ ᱚᱱᱟ ᱛᱮ ᱚᱠᱚᱭ ᱚᱠᱚᱭ ᱠᱚᱫᱚ ᱚᱱᱠᱟ ᱞᱮᱠᱟ ᱜᱮᱥ ᱠᱚᱛᱮ ᱠᱚᱦᱚᱸ ᱠᱚ ᱤᱥᱤᱱ ᱮᱫᱟ ᱟᱨ ᱪᱮᱫ ᱠᱚ ᱢᱮᱛᱟ ᱠᱚᱣᱟ ᱵᱟᱝᱠᱷᱟᱱ ᱡᱟᱦᱟ ᱟᱵᱚᱣᱟᱜ ᱵᱤᱦᱟᱹ ᱵᱟᱯᱞᱟ ᱨᱮᱱᱟᱜ ᱠᱟᱛᱷᱟ ᱦᱤᱡᱩᱜᱼᱟ ᱾ ᱱᱚᱣᱟ ᱵᱤᱦᱟ ᱵᱟᱯᱞᱟ ᱠᱚᱨᱮ ᱦᱚᱸ ᱟᱹᱰᱤ ᱥᱩᱨ ᱫᱤᱱ ᱨᱮᱜᱮ ᱟᱹᱰᱤ ᱞᱚᱜᱚᱱ ᱛᱮᱜᱮ ᱵᱟᱨ ᱯᱮ ᱢᱟᱦᱟ ᱢᱩᱫᱽ ᱨᱮᱜᱮ ᱡᱚᱛᱚ ᱠᱚ ᱥᱟᱹᱦᱤ ᱡᱩᱦᱤ ᱥᱟᱣᱛᱟ ᱥᱮᱫᱟᱭ ᱞᱮᱠᱟ ᱫᱚ ᱵᱟᱝ, ᱟᱫᱚ ᱚᱱᱟ ᱠᱚ ᱨᱮᱱᱟᱜ ᱫᱚ ᱵᱟᱨ ᱪᱚᱞ ᱢᱮᱱᱟᱜᱼᱟ ᱥᱮ ᱚᱱᱟ ᱠᱚ ᱨᱮᱱᱟᱜ ᱢᱤᱫᱴᱟᱝ ᱵᱟᱨᱭᱟ ᱢᱟᱱᱮ ᱚᱱᱟ ᱨᱮ ᱥᱮᱴ ᱫᱚ ᱵᱟᱜᱟᱣ ᱜᱮ ᱢᱮᱱᱟᱜᱼᱟ, ᱡᱟᱦᱟᱸᱭ ᱠᱚ ᱡᱟᱦᱟᱸᱭ ᱜᱷᱟᱨᱚᱸᱡᱽ ᱠᱚ ᱦᱚᱭᱛᱳ ᱟᱹᱜᱩ ᱜᱚᱥᱚ ᱠᱮᱫᱮᱭᱟ, ᱥᱮ ᱠᱚᱸᱰᱮᱞ ᱧᱟᱯᱟᱢ ᱱᱟ ᱚᱱᱟ ᱥᱟᱨ ᱥᱟᱹᱜᱩᱱ ᱠᱟᱹᱢᱤ ᱦᱚᱨᱟ ᱵᱟᱭ ᱯᱟᱨᱚᱢ ᱫᱟᱲᱮᱭᱟᱜᱼᱟ ᱛᱟᱦᱚᱞᱮ ᱠᱷᱟᱱ ᱱᱚᱛᱮ ᱫᱚ ᱟᱞᱮ ᱫᱚᱞᱮ ᱢᱮᱛᱟ ᱠᱚᱣᱟ ᱟᱢ ᱡᱩᱫᱤ ᱚᱱᱠᱟ ᱵᱟᱢ ᱯᱟᱨᱚᱢ ᱫᱟᱲᱮᱭᱟᱜᱼᱟ, ᱮᱱ ᱠᱷᱟᱱ ᱫᱚ ᱡᱟᱦᱟᱸ ᱞᱮᱠᱟᱜᱮ ᱡᱮᱞ ᱦᱟᱹᱠᱩ ᱵᱟᱝ ᱨᱮᱦᱚᱸ ᱦᱟᱺᱰᱤ ᱯᱟᱹᱣᱨᱟᱹ ᱵᱟᱝ ᱨᱮᱦᱚᱸ ᱟᱢ ᱫᱚ ᱱᱚᱝᱠᱟ ᱞᱮᱠᱟ ᱡᱟᱦᱟᱸ ᱞᱮᱠᱟᱜᱮ ᱫᱟᱠᱟ ᱢᱚᱛᱚ ᱥᱮ ᱦᱚᱲᱡ ᱨᱟᱥᱮ ᱠᱚᱛᱮ ᱱᱚᱣᱟ ᱠᱚᱛᱮ ᱨᱮᱦᱚᱸ ᱯᱟᱨᱚᱢ ᱢᱮ, ᱮᱱᱛᱮ ᱨᱮᱦᱚᱸ ᱱᱚᱣᱟ ᱥᱟᱹᱜᱩᱱ ᱠᱟᱹᱢᱤ ᱦᱚᱨᱟ ᱫᱚ ᱥᱮ ᱥᱟᱹᱜᱩᱱ ᱡᱤᱱᱤᱥ ᱫᱚ ᱟᱞᱚ ᱱᱚᱝᱠᱟ ᱟᱛᱨᱟ ᱠᱟᱛᱮ ᱫᱚᱦᱚᱸᱭᱟ ᱱᱚᱝᱠᱟ ᱦᱚᱸ ᱟᱞᱮ ᱡᱟᱦᱟᱸᱭ ᱫᱚᱞ ᱨᱮᱱ ᱢᱟᱺᱡᱷᱤ ᱠᱚ ᱢᱮᱱᱟᱜ ᱠᱚᱣᱟ ᱥᱮ ᱡᱚᱜᱽ ᱢᱟᱺᱡᱷᱤ ᱠᱚ ᱟᱞᱮ ᱱᱚᱝᱠᱟ ᱞᱮᱠᱟ ᱦᱚᱸ ᱦᱩᱫᱤᱥ ᱞᱮ ᱮᱢᱟ ᱠᱚᱣᱟ, ᱟᱯᱮ ᱥᱮᱱ ᱫᱚ ᱚᱠᱟ ᱞᱮᱠᱟ ᱪᱚ?
ᱟᱞᱮ ᱥᱮᱱ ᱦᱚᱸ ᱚᱱᱠᱟ ᱧᱚᱜ ᱜᱮ ᱢᱟᱱᱮ ᱡᱩᱫᱤ ᱵᱟᱝ ᱚᱱᱟ ᱮᱭᱟᱭ ᱠᱚᱸᱰᱮᱞ ᱧᱟᱯᱟᱢ ᱵᱟᱯᱞᱟ ᱦᱚᱸ ᱵᱟᱯᱞᱟ ᱠᱚ ᱡᱩᱫᱤ ᱵᱤᱞᱚᱢᱚᱜ ᱜᱮᱭᱟ, ᱛᱟᱦᱚᱞᱮ ᱠᱷᱟᱱ ᱫᱚ ᱩᱸ ᱟ ᱛᱩ ᱢᱚᱬᱮ ᱦᱚᱲ ᱟᱛᱮᱫ ᱠᱚ ᱯᱟᱨᱚᱢ ᱠᱟᱜᱼᱟ, ᱟᱨ ᱥᱳᱞᱳ ᱟᱱᱟᱜ ᱩᱱᱠᱩ ᱟᱛᱮᱫ ᱵᱷᱚᱡᱽ ᱟᱛᱮᱫ ᱜᱮᱠᱚ ᱯᱟᱨᱚᱢ ᱯᱟᱨᱚᱢ ᱠᱟᱜᱼᱟ, ᱛᱟᱸᱣ ᱢᱟᱱᱮ ᱰᱷᱮᱨ ᱟᱭᱢᱟ ᱫᱤᱱ ᱫᱚ ᱚᱱᱠᱟ ᱠᱟᱛᱮᱫ ᱫᱚ ᱵᱟᱝᱠᱚ ᱫᱚᱦᱚ ᱠᱟᱜᱼᱟ, ᱢᱟᱱᱮ ᱥᱟᱨ ᱥᱟᱹᱜᱩᱱ ᱵᱟᱯ ᱞᱟ ᱫᱚ ᱯᱟᱨᱚᱢ ᱠᱟᱜ-ᱟ ᱠᱚ᱾
ᱦᱮᱸ ᱟᱡ ᱡᱩᱫᱤ ᱵᱟᱭ ᱫᱟᱲᱮᱭᱟᱜᱼᱟ ᱛᱟᱦᱚᱞᱮ ᱫᱚᱞᱨᱮ ᱨᱮᱱ ᱡᱟᱦᱟᱸᱭ ᱠᱚ ᱢᱮᱱᱟᱜ ᱠᱚᱣᱟ ᱩᱱᱠᱩ ᱠᱚ ᱜᱚᱲᱚ ᱜᱚᱯᱚᱲᱚ ᱥᱟᱶ ᱥᱟᱶ ᱛᱮ ᱟᱹᱛᱩ ᱨᱮᱱ ᱡᱟᱦᱟᱸ ᱢᱟᱺᱡᱷᱤ ᱦᱚᱯᱚᱱ ᱠᱚ ᱢᱮᱱᱟᱜ ᱠᱤᱪᱷᱩ ᱯᱮᱲᱟ ᱠᱚ ᱢᱮᱱᱟᱜ ᱠᱚᱣᱟ ᱩᱱᱠᱩ ᱴᱷᱮᱱ ᱦᱚᱸ ᱟᱨᱫᱟᱥᱚᱜᱼᱟ ᱥᱮ ᱱᱮᱦᱚᱨ ᱡᱚᱦᱟᱨᱚᱜᱼᱟ ᱡᱮ ᱱᱚᱝᱠᱟ ᱚᱱᱠᱟ ᱤᱧᱟᱹᱜ ᱱᱚᱝᱠᱟ ᱞᱮᱠᱟ ᱵᱟᱹᱧ ᱫᱟᱲᱮᱭᱟᱜ ᱠᱟᱱᱟ ᱟᱯᱮ ᱡᱟᱦᱟᱸ ᱞᱮᱠᱟ ᱟᱯᱮ ᱢᱚᱱᱮ ᱛᱮ ᱠᱟᱹᱣᱰᱤ ᱜᱚᱲᱚᱭ ᱮᱢᱟᱹᱧ ᱯᱮ ᱥᱮ ᱪᱟᱣᱞᱮ ᱠᱚ ᱥᱮ ᱜᱚᱱᱚᱝ ᱠᱚ ᱱᱚᱝᱠᱟ ᱞᱮᱠᱟᱱᱟᱜ ᱠᱟᱛᱷᱟ ᱫᱚᱦᱚᱸ ᱞᱮᱠᱷᱟᱱ ᱟᱞᱮ ᱦᱚᱸ ᱜᱚᱲᱚ ᱜᱚᱯᱚᱲᱚ ᱠᱟᱛᱮᱜ ᱩᱱᱤᱭᱟᱜ ᱚᱱᱟ ᱠᱟᱹᱢᱤ ᱦᱚᱨᱟ ᱫᱚᱞᱮ ᱯᱟᱨᱚᱢᱮᱫ ᱛᱟᱭ ᱜᱮᱭᱟ ᱟᱨ ᱚᱱᱠᱟ ᱠᱟᱛᱮᱫ ᱜᱮ ᱱᱤᱛ ᱦᱟᱹᱵᱤᱡ ᱱᱚᱣᱟ ᱥᱟᱹᱜᱩᱱ ᱠᱟᱹᱢᱤ ᱦᱚᱨᱟ ᱥᱮ ᱜᱚᱡᱜᱩᱨ ᱵᱷᱟᱸᱰᱟᱱ ᱠᱚ ᱡᱟᱸᱦᱟᱱᱟᱜ ᱜᱮ ᱦᱳᱭᱱᱟ ᱱᱚᱝᱠᱟ ᱠᱟᱛᱮ ᱱᱚᱣᱟ ᱛᱮᱜᱮ ᱥᱮ ᱱᱚᱣᱟ ᱟᱹᱱ ᱟᱹᱨᱤ ᱛᱮᱜᱮ ᱟᱞᱮ ᱫᱚ ᱛᱚᱲᱟ ᱱᱟᱞᱮ ᱟᱭᱢᱟ ᱥᱟᱨᱦᱟᱣ ᱟᱯᱮ ᱥᱮᱱ ᱫᱚ ᱟᱯᱮ ᱟᱯᱮᱥᱮᱱ ᱦᱚ ᱚᱱᱠᱟᱜᱮ?
ᱟᱞᱮᱥᱮᱱ ᱦᱚᱸ ᱚᱱᱠᱟᱜᱮ ᱢᱟᱱᱮ ᱯᱚᱨᱤᱥᱛᱷᱤᱛᱤ ᱩᱱᱤᱭᱟᱜ ᱠᱟᱹᱣᱰᱤ ᱛᱤᱱᱟᱹᱜ ᱜᱟᱱ ᱢᱮᱧᱟᱜ ᱛᱟᱭᱟ ᱵᱟᱝ ᱢᱮᱧᱟᱜ ᱛᱟᱭᱟ ᱚᱱᱠᱟ ᱡᱮᱢᱚᱱᱮ ᱠᱩᱲᱟᱹ ᱡᱷᱲᱟᱹᱣ ᱚᱱᱠᱟ ᱠᱟᱛᱮᱜ ᱜᱮ ᱯᱟᱨᱚᱢ ᱵᱟᱞᱟ ᱦᱩᱭᱩᱜ ᱠᱟᱱᱟ ᱵᱟᱯᱞᱟ ᱠᱚ᱾
ᱠᱚᱫᱚ ᱛᱚ ᱢᱟᱱᱮ ᱯᱟᱹᱦᱤᱞ ᱞᱮᱠᱟ ᱫᱚ ᱵᱟᱝᱠᱚ ᱫᱚᱦᱚ ᱜᱤᱰᱤ ᱠᱟᱜ ᱠᱟᱱᱟ, ᱡᱮ ᱵᱟᱝ ᱜᱤᱫᱟᱹᱨ ᱯᱤᱫᱟᱹᱨ ᱠᱚ ᱦᱟᱨᱟᱜᱼᱟ ᱛᱟᱨᱯᱚᱨᱮ ᱦᱟᱸᱜ ᱵᱟᱯᱞᱟ ᱠᱚ ᱠᱚᱨᱟᱣ ᱦᱩᱭᱩᱜᱼᱟ ᱱᱮᱛᱟᱨ ᱫᱚ ᱚᱱᱠᱟ ᱫᱚ ᱵᱟᱝ᱾ ᱳᱭ ᱢᱤᱫ ᱢᱤᱫ ᱥᱮᱨᱢᱟ ᱵᱟᱨ ᱥᱮᱨᱢᱟ ᱵᱷᱤᱛᱤᱨ ᱛᱮᱜᱮ ᱠᱚ ᱵᱟᱯᱞᱟ ᱠᱚ ᱯᱟᱨᱚᱢ ᱠᱟᱜ ᱠᱟᱱᱟ᱾ ᱜᱚᱝᱠᱮ ᱟᱫᱚ ᱤᱱᱠᱟᱹ ᱜᱮᱞᱟᱝ ᱨᱚᱯᱚᱲᱟ, ᱟᱫᱚ ᱫᱚᱦᱚᱭ ᱛᱟᱞᱟᱝ